ᱵᱚᱠᱚᱧ
ᱦᱮᱞᱳ ᱨᱚᱲ ᱮᱢ ᱟᱡᱚᱢ ᱨᱚᱲᱮᱢ ᱟᱸᱡᱚᱢᱮᱫ ᱛᱤᱧᱟᱹ ᱵᱚᱠᱚᱧ? ᱟᱸᱡᱚᱢᱚᱜ ᱟᱸᱡᱚᱢᱚᱜ ᱠᱟᱱᱟ
ᱦᱮᱞᱳ
ᱦᱮᱸ ᱟᱸᱡᱚᱢ ᱟᱸᱡᱚᱢ ᱫᱟᱢ ᱵᱚᱠᱚᱧ ᱟᱸᱡᱚᱢ ᱫᱟᱢ ᱨᱚᱲ
ᱦᱮᱸ ᱵᱚᱭᱦᱟ ᱵᱟᱝ
ᱦᱮᱸ ᱟᱸᱡᱚᱢᱚᱜ ᱠᱟᱱᱟ ᱠᱟᱹᱡᱽ ᱮᱸ ᱩᱱᱟᱹᱜ ᱴᱟ ᱫᱚ ᱵᱟᱝ ᱟᱸᱡᱚᱢᱚᱜ ᱠᱟᱱ ᱛᱟᱢᱟ ᱩᱱᱟᱹᱜ ᱫᱚ ᱦᱟᱞᱠᱟ ᱦᱟᱞᱠᱟ ᱟᱸᱡᱚᱢᱚᱜ ᱠᱟᱱᱟ᱾ ᱠᱟᱱ ᱛᱟᱢᱟ ᱦᱮᱸ ᱟᱸᱡᱚᱢ ᱫᱤᱧ ᱟᱸᱡᱚᱢ ᱫᱤ ᱵᱚᱠᱚᱧ, ᱤᱧᱟᱹᱜ ᱮᱢ ᱫᱟ?
ᱦᱳᱭ ᱦᱳᱭ ᱦᱳᱭ ᱟᱸᱡᱚᱢᱚᱜ ᱠᱟᱱᱟ ᱫᱟ
ᱦᱮᱞᱳ
ᱡᱚᱦᱟᱨ ᱜᱮ ᱡᱚᱦᱟᱨ ᱜᱮ ᱡᱚᱦᱟᱨ ᱜᱮ ᱟᱨ ᱱᱟᱯᱟᱭ ᱵᱟᱲᱟ ᱜᱮ ᱦᱮᱸ ᱟᱸᱡᱚᱢ ᱫᱤᱧ ᱟᱸᱡᱚᱢ ᱫᱟᱹᱧ
ᱱᱟᱯᱟᱭ ᱜᱮ ᱟᱢ ᱜᱮ ᱚᱠᱟ ᱞᱮᱠᱟ ᱢᱮᱱᱟᱜ ᱢᱮᱭᱟ?
ᱦᱮᱸ ᱤᱧ ᱦᱚᱸ ᱱᱟᱯᱟᱭ ᱜᱮ ᱟᱫᱚ ᱱᱤᱛᱳᱜ ᱫᱚ ᱵᱚᱠᱚᱧ ᱚᱠᱟ ᱥᱮᱫ ᱨᱮ ᱢᱮᱱᱟᱜ ᱢᱮᱭᱟ?
ᱳᱭ ᱢᱮᱱᱟᱜ ᱟᱠᱟᱫᱤᱧ ᱜᱮᱭᱟ ᱚᱲᱟᱜ ᱠᱷᱚᱱ ᱫᱚ ᱵᱟᱨᱦᱮ ᱨᱮᱜᱮ ᱵᱟᱹᱭᱦᱟᱹᱲ ᱥᱮᱫ ᱨᱮ ᱢᱮᱱᱟᱜ ᱠᱟᱫᱤᱧᱟᱹ
ᱟᱪᱪᱷᱟ ᱟᱪᱪᱷᱟ ᱟᱪᱷᱟ ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱟ ᱦᱳᱭ ᱟᱫᱚ ᱱᱚᱜ-ᱚ ᱚᱱᱠᱟ ᱠᱟᱱᱟ ᱪᱮᱫ ᱵᱟᱝ ᱚᱲᱟᱜ ᱨᱮ ᱢᱮᱨᱚᱢ ᱵᱷᱤᱰᱤ ᱰᱟᱝᱨᱤ ᱠᱚ ᱢᱮᱱᱟᱜ ᱟᱠᱟᱫ ᱠᱚᱣᱟ᱾ ᱩᱱᱠᱩ ᱜᱮ ᱦᱟᱸᱜ
ᱟᱪᱪᱷᱟ ᱟᱪᱪᱷᱟ ᱟᱪᱪᱷᱟ
ᱩᱱᱠᱩ ᱛᱚ ᱟᱨ ᱚᱲᱟᱜ ᱨᱮ ᱦᱟᱸᱜ ᱫᱚᱦᱚ ᱵᱟᱭ ᱜᱟᱱᱚᱜ ᱠᱟᱱᱟ ᱦᱳᱭ ᱥᱮ ᱩᱱᱠᱩ ᱦᱟ ᱞᱟᱡ ᱨᱮᱸᱜᱮᱡ ᱫᱚ ᱢᱮᱱᱟᱜ ᱛᱟᱠᱚ ᱜᱮᱭᱟ ᱛᱟᱦᱚᱞᱮ ᱩᱱᱠᱩ ᱜᱮ ᱢᱟᱞᱟᱜ ᱦᱩᱭᱩᱜ ᱠᱟᱱᱟ, ᱟᱢᱫᱚ ᱛᱟᱦᱚᱞᱮ ᱚᱠᱟᱨᱮ ᱵᱚᱭᱦᱟ?
ᱵᱚᱭᱦᱟ ᱤᱧ ᱫᱚ ᱱᱟᱜ-ᱟᱭ ᱤᱧ ᱚᱲᱟᱜ ᱥᱮᱫ ᱨᱮᱜᱮ ᱢᱤᱱᱤᱧᱟ ᱟᱫᱚ ᱛᱮᱦᱮᱧ ᱫᱚ ᱠᱟᱹᱡᱽ ᱨᱤᱢᱤᱞ ᱧᱚᱜ ᱟᱠᱟᱫ ᱛᱮ ᱟᱫᱚ ᱚᱱᱠᱟ ᱫᱚ ᱵᱟᱭᱨᱮ ᱥᱮᱫ ᱫᱚ ᱵᱟᱹᱧ ᱪᱟᱞᱟᱣ ᱚᱱᱟ ᱫᱟᱜ ᱮᱢᱟᱱ ᱠᱚ ᱡᱟᱹᱲᱤ ᱮᱢᱟᱱ ᱠᱮᱫᱼᱟ ᱟᱫᱚ ᱚᱱᱟᱛᱮ ᱵᱟᱹᱧ ᱪᱟᱞᱟᱣ ᱠᱟᱱᱟ ᱵᱟᱭᱨᱮ ᱥᱮᱫ ᱫᱚ ᱦᱟᱸᱜ ᱟᱫᱚ ᱟᱫᱚ ᱫᱤᱠᱷᱤ ᱦᱟᱸᱜ ᱚᱱᱠᱟ ᱟᱨ ᱠᱟᱹᱡᱽ ᱠᱟᱛᱮ ᱦᱟᱸᱜ ᱫᱤᱠᱷᱤ ᱦᱟᱸᱜ ᱤᱭᱟᱹ ᱥᱮᱫ ᱤᱧ ᱪᱟᱞᱟᱜ ᱤᱧ ᱢᱚᱱᱮᱭᱮᱫᱟ ᱮᱸ ᱵᱟᱡᱟᱨ ᱥᱮᱫ ᱟᱫᱚ ᱪᱮᱫ ᱞᱮᱠᱟ ᱫᱟᱜ ᱡᱟᱹᱲᱤ ᱦᱟᱸᱜ ᱨᱤᱢᱤᱞ ᱧᱮᱞᱚᱜᱚᱜ ᱠᱟᱱᱟ ᱛᱚ, ᱦᱩᱸ
ᱵᱚᱭᱦᱟ ᱦᱚᱞᱟ ᱫᱚ ᱪᱮᱫ ᱞᱮᱠᱟ ᱟᱯᱮ?
ᱨᱚᱲ ᱠᱟᱹᱡᱽ ᱵᱟᱝ ᱟᱸᱡᱚᱢᱚᱜ ᱠᱟᱱ ᱛᱟᱢᱟ ᱵᱚᱭᱦᱟ ᱪᱮᱫ ᱮᱢ ᱞᱟᱹᱭ ᱫᱟ ᱪᱮᱫ ᱞᱮᱠᱟᱢ ᱞᱟᱹᱭ ᱠᱮᱫᱟ?
ᱞᱟᱹᱭ ᱫᱤᱧ ᱵᱚᱭᱦᱟ ᱛᱟᱞᱟ ᱨᱮ ᱥᱟᱵᱽ
ᱴᱟᱣᱟᱨ ᱠᱟᱹᱡ ᱰᱤᱥᱴᱟᱵ ᱮᱫ ᱛᱟᱢᱟᱭ ᱵᱚᱭᱦᱟ ᱵᱟᱝ ᱟᱸᱡᱚᱢᱚᱜ ᱠᱟᱱᱟ ᱦᱮᱞᱳ ᱦᱮᱸ ᱦᱮᱸ ᱞᱟᱹᱭ ᱢᱮ।
ᱦᱳᱭ ᱱᱤᱛᱚᱜ ᱟᱸᱡᱚᱢ ᱫᱟ ᱞᱟᱹᱭᱫᱟᱹᱧ ᱵᱚᱭᱦᱟ ᱛᱟᱦᱚᱞᱮ ᱟᱯᱮᱥᱮᱱ ᱫᱚ ᱫᱟᱜ ᱡᱟᱹᱲᱤ ᱪᱮᱫ ᱞᱮᱠᱟ।
ᱦᱮᱸ ᱫᱟᱜ ᱡᱟᱹᱲᱤ ᱫᱚ ᱦᱩᱭᱩᱜ ᱠᱟᱱ ᱜᱮᱭᱟ ᱫᱚᱢᱮ ᱮᱠᱴᱟ ᱫᱚ ᱵᱟᱭᱼᱼ ᱵᱟᱭ ᱡᱟᱲᱤᱭᱮᱜᱼᱟ ᱚᱝᱠᱟ ᱡᱟᱦᱟᱸ ᱛᱤᱥ ᱠᱚᱨᱮ ᱡᱟᱲᱤᱭᱟᱜᱼᱟᱭ ᱟᱨᱠᱤ।
ᱦᱳᱭ ᱦᱳᱭ ᱦᱳᱭ, ᱟᱞᱮ ᱥᱮᱱ ᱦᱳᱭ ᱦᱳᱭ ᱦᱳᱭ। ᱛᱚᱞᱟ ᱠᱚᱫᱚ ᱜᱤᱰᱤ ᱦᱩᱭ ᱠᱟᱱᱟ ᱟᱫᱚ ᱦᱚᱞᱟ ᱠᱷᱚᱱ ᱫᱚ ᱫᱚᱢᱮ ᱫᱟᱜ ᱡᱟᱹᱲᱤ ᱦᱮᱸ। ᱠᱷᱮᱛ ᱠᱚᱨᱮ ᱠᱷᱮᱛ ᱠᱚᱨᱮ ᱫᱟᱜᱼᱼ ᱠᱚ ᱛᱚᱢᱵᱷᱟᱣ ᱠᱟᱱᱟ ᱚᱱᱠᱟ ᱟᱪᱠᱟ ᱜᱮ ᱫᱟᱜ ᱡᱟᱹᱲᱤ ᱠᱮᱫᱟᱭ ᱛᱚ।
ᱦᱮᱸ ᱦᱮᱸ ᱦᱮᱸ।
ᱚ ᱟ ᱛᱮᱦᱮᱧ ᱦᱚᱸ ᱥᱟᱨᱟᱜᱷᱟᱹᱲᱤᱡ ᱫᱚ ᱦᱟᱸᱜᱼᱼ ᱚᱱᱠᱟ ᱯᱤ ᱯᱮᱲᱟ ᱫᱟᱜ ᱡᱟᱹᱲᱤᱭᱮᱫ ᱛᱟᱦᱮᱸ ᱜᱮ ᱦᱟᱞᱠᱟ ᱦᱟᱞᱠᱟ ᱟᱨ ᱱᱤᱛᱳᱜ ᱫᱚ ᱦᱟᱸᱜ ᱠᱟᱹᱴᱤᱡ ᱥᱤᱛᱩᱝ ᱠᱟᱫᱟᱭ ᱛᱚᱵᱮ ᱦᱟᱸᱜ ᱡᱟ ᱵᱩᱡᱩᱜ ᱠᱟᱱᱟ ᱡᱟᱹᱯᱩᱫᱟᱭ ᱦᱟᱸᱜ ᱛᱮᱦᱤᱧ ᱧᱤᱫᱟᱹ ᱠᱷᱚᱱ ᱜᱮ
ᱟᱪᱪᱷᱟ ᱢᱟᱱᱮ ᱵᱷᱟᱜᱮ ᱜᱮ ᱨᱤᱢᱤᱞ ᱫᱚ ᱧᱮᱞᱚᱜᱚᱜ ᱠᱟᱱᱟ ᱟᱯᱮ ᱥᱮᱫ ᱦᱚᱸ ᱛᱟᱦᱚᱞᱮ ᱡᱚᱢ ᱠᱚ ᱦᱮᱸ ᱵᱚᱭᱦᱟ ᱡᱚᱢ ᱠᱚᱫᱚ ᱦᱩᱭ ᱵᱟᱲᱟ ᱜᱚᱜ ᱠᱟᱱᱟ।
ᱟᱪᱪᱷᱟ ᱟᱪᱪᱷᱟ।
ᱡᱚᱢ ᱠᱚᱫᱚ ᱦᱩᱭ ᱵᱟᱲᱟ ᱧᱚᱜ ᱠᱟᱱᱟ।
ᱦᱩᱸ ᱟᱨ ᱛᱟᱦᱚᱞᱮ ᱵᱚᱭᱦᱟ ᱠᱟᱹᱢᱤ ᱠᱚᱫᱚ ᱪᱮᱫ ᱠᱚ ᱦᱩᱭ ᱵᱟᱲᱟᱜ ᱠᱟᱱᱟ ᱱᱤᱛᱚᱜ ᱫᱚ।
ᱠᱟᱹᱢᱤ ᱫᱚ ᱱᱤᱛᱚᱜ ᱫᱚ ᱱᱚᱝᱠᱟ ᱚᱲᱟᱜ ᱠᱚᱨᱮ ᱜᱮ ᱱᱤᱛᱚᱜ ᱫᱚ ᱚᱱᱠᱟ ᱫᱚᱼᱼ ᱚᱱᱠᱟᱼᱼ ᱥᱤᱭᱳᱜ ᱠᱚ ᱦᱟᱱᱤ ᱱᱟᱹᱭ ᱠᱚ ᱦᱚᱦᱚ ᱵᱟᱲᱟ ᱟᱹᱧ ᱠᱟᱱᱟ ᱟᱫᱚᱧ ᱪᱟᱞᱟᱣ ᱵᱟᱲᱟᱜ ᱠᱟᱱᱟ ᱥᱤᱭᱳᱜ ᱠᱚᱜᱮ ᱟᱨᱠᱤ। ᱱᱤᱛᱚᱜ ᱫᱚ ᱚᱱᱠᱟ ᱫᱚ ᱠᱟᱹᱢᱤ ᱫᱚ ᱚᱱᱠᱟ ᱫᱚ ᱵᱟᱭᱨᱮ ᱥᱮᱫ ᱫᱚ ᱚᱱᱠᱟ ᱫᱚ ᱵᱟᱹᱧ ᱪᱟᱞᱟᱜ ᱠᱟᱱᱟ। ᱟᱫᱚ ᱨᱚᱦᱚᱭ ᱥᱤᱡᱤᱱ ᱠᱚ ᱦᱤᱡᱩᱜ ᱠᱟᱱᱟ ᱛᱚ ᱟᱫᱚᱼᱼ ᱫᱤᱠᱤ ᱦᱟᱸᱜ ᱡᱩᱫᱤ ᱱᱚᱣᱟ ᱵᱷᱤᱛᱟᱹᱢᱟᱜ ᱠᱚ ᱡᱩᱫᱤ ᱧᱟᱢᱚᱜ ᱠᱷᱟᱱ ᱦᱟᱸᱜ ᱵᱷᱤᱛᱟᱹᱢᱟᱜ ᱠᱚ ᱱᱚᱣᱟ ᱠᱚ ᱡᱩᱫᱤ ᱦᱚᱭᱛᱳᱼᱼ ᱡᱩᱫᱤ ᱮᱸᱰᱮᱠᱷᱟᱱ ᱚᱲᱟᱜ ᱨᱮᱜᱮ ᱢᱤᱱᱟᱹᱧ ᱦᱟᱛᱟᱲᱟ ᱡᱩᱫᱤ ᱠᱚ ᱢᱤᱛᱟᱹᱧᱟ ᱚᱱᱠᱟ ᱠᱷᱟᱱ ᱫᱩᱧ ᱪᱟᱞᱟᱜᱼᱟ। ᱟᱨ ᱵᱚᱭᱦᱟ ᱛᱤᱨᱤᱥᱮ ᱡᱩᱱ ᱫᱚ ᱚᱠᱟ ᱞᱮᱠᱟ ᱠᱚ ᱢᱟᱱᱟᱣ ᱫᱟ ᱟᱯᱮᱥᱮᱫ ᱛᱮᱦᱤᱧ।
ᱦᱳᱭ ᱵᱚᱭᱦᱟ ᱟᱞᱮ ᱥᱮᱱᱼᱼ ᱢᱟᱱᱟᱣ ᱫᱚ ᱦᱟᱸᱜ ᱦᱮᱸ ᱟᱸᱡᱚᱢᱫᱟᱹᱧ ᱞᱟᱹᱭᱫᱤᱧ ᱢᱟᱱᱟᱣ ᱫᱚᱠᱚ ᱢᱟᱱᱟᱣ ᱜᱮᱭᱟ ᱵᱷᱟᱞᱤ ᱜᱮ। ᱦᱮᱸ ᱵᱮᱥ ᱜᱮ ᱢᱟᱱᱟᱣ ᱦᱩᱭᱩᱜᱼᱟ ᱛᱚ ᱵᱚᱭᱦᱟ ᱱᱤᱭᱟᱹ ᱵᱟᱨᱼᱼ ᱛᱚᱦᱟᱸᱜ ᱟᱞᱮ ᱟᱛᱳ ᱨᱮᱜᱮ ᱦᱟᱸᱜ ᱱᱚᱝᱠᱟ ᱦᱩᱭ ᱠᱟᱱᱟ ᱥᱟᱯᱲᱟᱣ ᱫᱚ ᱠᱚ ᱵᱮᱥ ᱠᱚᱱᱛᱮᱜᱮ ᱥᱟᱯᱲᱟᱣ ᱦᱩᱭ ᱞᱮᱱᱟ। ᱦᱮᱸ ᱟᱫᱚ ᱠᱷᱟᱱ ᱫᱚ ᱱᱤᱭᱟᱹ ᱵᱟᱨ ᱫᱚ ᱱᱚᱜᱚᱭ। ᱦᱚᱞᱟ ᱠᱷᱚᱱ ᱮᱢᱚᱱ ᱡᱟᱹᱯᱩᱫ ᱮ ᱟᱨᱟᱢᱵᱚ ᱠᱟᱫᱟᱭᱼᱼ ᱦᱮᱸ ᱛᱟᱦᱚᱞᱮ ᱠᱷᱟᱱ ᱫᱚ ᱡᱟᱦᱟᱸᱞᱮᱠᱟ ᱯᱚᱨᱤᱠᱚᱞᱯᱚᱱᱟ ᱦᱟᱛᱟᱣ ᱦᱩᱭ ᱞᱮᱱᱟ ᱚᱱᱠᱟ ᱫᱚ ᱦᱟᱸᱜ ᱵᱟᱝ ᱦᱩᱭᱩᱜ ᱠᱚᱱᱳ ᱵᱚᱭᱦᱟ ᱫᱟᱜ ᱮ ᱡᱟᱹᱲᱤᱭ ᱫᱟᱭ ᱛᱚ। ᱥᱮᱛᱟᱜ ᱠᱷᱚᱱ ᱜᱮ ᱦᱮᱸ ᱛᱟᱦᱚᱞᱮ ᱫᱟᱜ ᱡᱟᱹᱲᱤ ᱠᱷᱟᱹᱛᱤᱨ ᱫᱚ ᱦᱟᱜ ᱚᱱᱠᱟ ᱫᱚ ᱵᱟᱝ ᱦᱩᱭᱩᱜᱼᱟ। ᱦᱳᱭ ᱟᱫᱚ ᱨᱤᱢᱤᱞ ᱠᱟᱜ ᱜᱮᱭᱟᱭ ᱦᱟᱸᱜ। ᱟᱹᱰᱤ ᱡᱳᱨ ᱜᱮᱭ ᱨᱤᱢᱤᱞ ᱠᱟᱫᱟᱭ ᱮᱠᱫᱚᱢ ᱦᱟᱱᱮ ᱠᱩᱫ ᱵᱤᱞᱤ ᱞᱮᱠᱟ ᱧᱮᱞᱚᱜ ᱠᱟᱱᱟ ᱨᱤᱢᱤᱞ ᱦᱮᱸᱫᱮ ᱜᱮ।
ᱵᱟᱵᱟ ᱨᱮ ᱵᱤᱥᱟᱞ ᱨᱤᱢᱤᱞ ᱫᱚ ᱱᱚᱣᱟ ᱫᱚ।
ᱦᱳᱭ ᱦᱳᱭ ᱦᱳᱭ ᱦᱳᱭ। ᱛᱟᱦᱚᱞᱮ ᱟᱞᱮ ᱫᱚ ᱦᱟᱸᱜ ᱢᱟᱱᱮ ᱢᱟᱱᱟᱣ ᱫᱚ ᱦᱩᱭᱩᱜᱼᱟ ᱟᱫᱚ ᱟᱞᱮ ᱫᱚ ᱟᱹᱛᱩ ᱛᱮᱜᱮ ᱴᱚᱞᱟ ᱢᱮᱱᱟᱜ ᱛᱟᱞᱮᱭᱟ ᱯᱩᱱᱭᱟ ᱜᱟᱱ ᱴᱚᱞᱟ ᱠᱟᱱᱟᱞᱮ। ᱦᱮᱸ ᱟᱞᱮ ᱴᱚᱞᱟ ᱨᱮᱱ ᱦᱚᱲ ᱛᱮᱜᱮ ᱟᱫᱚ ᱡᱟᱣᱨᱟ ᱞᱮᱱᱠᱷᱟᱱ ᱫᱚ ᱜᱟᱡᱽᱫᱮ ᱦᱚᱲ ᱫᱚ ᱟᱭᱢᱟ ᱟᱢᱫᱟ ᱦᱚᱲ ᱠᱚ ᱦᱩᱭᱩᱜᱼᱟ ᱚᱱᱟ ᱨᱮᱜᱮ। ᱦᱮᱸ ᱛᱟᱦᱞᱮ ᱠᱷᱟᱱ ᱫᱚ ᱵᱟᱦᱨᱮ ᱠᱷᱚᱱ ᱫᱚ ᱵᱟᱝ ᱠᱚ ᱦᱤᱡᱩᱜ ᱜᱮᱭᱟ। ᱟᱫᱚ ᱚᱱᱟᱜᱮ ᱚᱱᱠᱟ ᱛᱚᱼᱼ ᱯᱩᱥᱛᱩᱛᱤ ᱠᱚ ᱦᱟᱛᱟᱣ ᱦᱩᱭ ᱞᱮᱱᱟ ᱥᱟᱯᱲᱟᱣ ᱦᱩᱭ ᱞᱮᱱᱟ ᱟᱫᱚ ᱦᱚᱸᱜᱼᱚ ᱱᱚᱝᱠᱟ ᱨᱤᱢᱤᱞ ᱡᱟᱹᱲᱤ ᱠᱷᱟᱹᱛᱤᱨ ᱛᱮ ᱦᱟᱸᱜ ᱟᱫᱚ ᱵᱟᱝ ᱦᱩᱭᱩᱜᱼᱟ ᱚᱱᱠᱟ ᱞᱮᱠᱟ ᱫᱚ ᱦᱟᱸᱜ ᱛᱟᱦᱚᱞᱮ ᱟᱯᱮ ᱠᱚᱫᱚᱼᱼ
ᱠᱟ ᱤᱭᱟᱹ ᱥᱟᱺᱦᱤᱡ ᱫᱚ ᱟᱨᱠᱤ ᱡᱟᱞᱮᱠᱟ ᱫᱟᱜ ᱠᱮᱫᱟ।
ᱦᱳᱭ ᱦᱳᱭ ᱦᱳᱭ।
ᱦᱮᱸ ᱟᱞᱮ ᱦᱚᱸ ᱚᱱᱠᱟ ᱢᱟᱱᱟᱣ ᱫᱚ ᱮᱠᱟᱞ ᱜᱮᱼᱼ ᱚᱱᱠᱟ ᱢᱟᱱᱟᱣ ᱢᱟᱱᱟᱣ ᱫᱚ ᱵᱷᱟᱜᱮ ᱫᱤᱠᱷᱤ ᱟᱫᱚ ᱦᱟᱸᱜ ᱱᱚᱣᱟ ᱨᱤᱢᱤᱞ ᱡᱟᱹᱲᱤ ᱜᱮ ᱦᱟᱸᱜ ᱪᱮᱫ ᱞᱮᱠᱟᱭ ᱫᱟᱭ ᱦᱟᱸᱜ ᱫᱟᱜ ᱡᱟᱹᱲᱤ ᱜᱮ ᱪᱮᱫᱠᱟᱜ ᱠᱟᱱᱟ ᱛᱤᱱᱟᱹᱜ ᱴᱟᱜ ᱪᱮᱫ ᱠᱟ ᱦᱟᱜ ᱟᱫᱚ ᱵᱷᱟᱜᱤ ᱜᱮ ᱦᱟᱸᱜ ᱚᱱᱠᱟ ᱫᱚ ᱦᱟᱛᱟᱣ ᱦᱩᱭ ᱠᱟᱱᱟ ᱢᱟᱱᱮ ᱡᱟᱦᱟᱸ ᱞᱮᱠᱟ ᱦᱤᱥᱟᱹᱵ ᱛᱮ ᱟᱞᱮ ᱢᱟᱱᱮ ᱚᱱᱠᱟ ᱞᱮ ᱦᱟᱛᱟᱣ ᱠᱟᱫᱟ ᱢᱟᱱᱮ ᱡᱮ ᱠᱚᱨᱟᱣ ᱞᱮᱵᱚᱱ ᱡᱮ ᱵᱷᱟᱜᱮ ᱧᱚᱜ ᱵᱚᱱ ᱢᱟᱱᱟᱣᱟ ᱥᱮ ᱢᱤᱫᱴᱮᱱ ᱡᱩᱢᱤᱫ ᱵᱚᱱ ᱟᱹᱜᱩᱭᱟ ᱛᱚ ᱚᱱᱟᱞᱮ ᱮ ᱠᱚᱨᱟᱣ ᱞᱟ ᱫᱮ ᱠᱩᱨᱩᱢᱩᱴᱩ ᱟᱠᱟᱫᱟ ᱛᱟᱯᱚᱨᱮ ᱦᱟᱸᱜ ᱫᱮᱠᱷᱤ ᱪᱤᱠᱟᱹᱜ ᱠᱟᱱᱟ ᱦᱟᱸᱜ ᱱᱚᱣᱟ ᱛᱤᱱ ᱨᱤᱢᱤᱞ ᱜᱮ ᱦᱟᱸ᱾ ᱪᱮᱫᱮ ᱞᱮᱠᱟ ᱧᱮᱞᱚᱜᱚᱜ ᱠᱟᱱᱟᱜ ᱷᱟ ᱫᱟᱜ ᱡᱟᱹᱲᱤᱭᱟ ᱯᱟᱞᱮᱱ ᱱᱟᱜ᱾ ᱦᱩᱸ
ᱦᱳᱭ ᱦᱳᱭ ᱚᱱᱮ ᱚᱱᱟᱜᱮ ᱦᱟᱜ ᱢᱟᱨᱟᱝ ᱠᱟᱛᱷᱟ ᱫᱚ ᱱᱤᱛ ᱦᱮᱸ
ᱛᱟᱦᱞᱮ ᱱᱤᱛᱚᱜ ᱫᱚ ᱵᱚᱭᱦᱟ ᱚᱲᱟᱜ ᱠᱚᱨᱮᱜᱴ ᱜᱮ ᱢᱮᱱᱟᱢᱟᱹ ᱾
ᱦᱳᱭ ᱱᱤᱛᱳᱜ ᱫᱚ ᱚᱲᱟᱜ ᱨᱮᱜᱮ ᱢᱮᱱᱟᱜ ᱜᱮ ᱠᱟᱫᱤᱧᱟ ᱦᱟᱸᱜ ᱟᱫᱚ ᱠᱟᱹᱢᱤ ᱠᱚᱫᱚ ᱚᱱᱠᱟᱱᱟᱜ ᱫᱚ ᱪᱮᱫ ᱜᱮ ᱵᱟᱝ ᱦᱩᱭᱩᱜ ᱠᱟᱱᱟ ᱱᱚᱜ ᱚᱭ ᱚᱞᱚᱜ ᱯᱟᱲᱦᱟᱣ ᱦᱚᱸ ᱱᱤᱛᱚᱜ ᱫᱚ ᱦᱟᱸᱜ ᱢᱩᱪᱟᱹᱫ ᱦᱩᱭ ᱠᱟᱱᱟ ᱛᱷᱩᱠᱟᱹᱢ ᱦᱩᱭ ᱠᱟᱱᱟ ᱦᱮᱸ ᱱᱤᱛᱚᱜ ᱞᱮᱠᱟ ᱠᱟ ᱫᱚ ᱦᱟᱸᱜ ᱟᱫᱚ ᱱᱚᱜᱼᱚᱭ ᱠᱟᱹᱢᱤ ᱠᱚᱫᱚ ᱦᱟᱸᱜ ᱵᱟᱝ ᱧᱟᱢ ᱦᱩᱭᱩ ᱠᱟᱱᱟ ᱟᱫᱚ ᱦᱚᱸᱜᱼᱚᱭ ᱫᱟᱜ ᱡᱟᱹᱲᱤᱼᱼ ᱠᱚ ᱞᱟᱜᱟᱣ ᱠᱟᱱᱟ ᱟᱫᱚ ᱦᱟᱸᱜ ᱟᱥᱛᱮ ᱟᱥᱛᱮ ᱚᱱᱟ ᱦᱩᱲᱩᱼᱼ ᱵᱟᱹᱭ ᱵᱟᱹᱭᱛᱮ ᱦᱩᱲᱩ ᱨᱚᱦᱚᱭ ᱠᱚᱜᱮ ᱦᱟᱸᱜ ᱵᱷᱤᱛᱟᱹ ᱢᱟᱜ ᱠᱚ ᱪᱟᱞᱟᱜ ᱦᱩᱭᱩᱜᱼᱟ᱾ ᱱᱤᱛᱚᱜ ᱫᱚᱦᱟᱜ ᱚᱲᱟᱜ ᱨᱮᱱᱟᱜ ᱠᱟᱹᱢᱤ ᱜᱮ ᱦᱮᱸ
ᱷᱟ ᱛᱟᱦᱚᱞᱮ ᱵᱚᱭᱦᱟ ᱢᱮᱨᱚᱢ ᱤᱭᱟᱹ ᱠᱚ ᱰᱟᱝᱨᱤ ᱠᱚᱫᱚ ᱚᱱᱠᱟ ᱫᱚ ᱟᱹᱥᱩᱞ ᱢᱮᱱᱟᱜ ᱠᱚᱣᱟ ᱥᱮ ᱵᱟᱝ ᱵᱚᱭᱦᱟ᱾
ᱦᱳᱭ ᱰᱟᱝᱨᱤ ᱫᱚ ᱦᱟᱸᱜ ᱰᱟᱝᱨᱟ ᱢᱮᱱᱟᱜ ᱠᱤᱱᱟᱹ ᱜᱟᱹᱭ ᱢᱮᱱᱟᱭᱟ ᱢᱤᱫᱴᱮᱱ ᱢᱤᱦᱩ ᱢᱮᱱᱟᱜ ᱟᱠᱟᱫᱮᱭᱟ᱾ ᱦᱮᱸ ᱟᱨ ᱵᱚᱭᱦᱟ ᱢᱮᱨᱚᱢ ᱟᱨ ᱵᱷᱤᱰᱤ ᱢᱮᱱᱟᱜ ᱠᱚᱣᱟ ᱟᱢᱫᱟ ᱥᱩᱛᱟᱹᱨ
ᱟᱪᱪᱷᱟ ᱟᱨ ᱤᱭᱟᱹ ᱥᱩᱠᱨᱤ ᱵᱚᱭᱦᱟ ᱫᱚ ᱵᱟᱠᱚ ᱵᱟᱯᱮ ᱟᱹᱥᱩᱞ ᱟᱠᱟᱫ ᱠᱚᱣᱟ ᱥᱩᱠᱨᱤ ᱠᱚ?
ᱟᱫᱚ ᱵᱚᱭᱦᱟ ᱩᱱᱠᱩ ᱫᱚ ᱥᱩᱠᱨᱤ ᱫᱚᱦᱟᱸᱜ ᱟᱞᱮ ᱫᱚ ᱚᱱᱠᱟ ᱞᱮᱠᱟ ᱵᱟᱹᱱᱩᱜ ᱠᱚᱣᱟ ᱵᱟᱨᱭᱟ ᱢᱮᱱᱟᱜ ᱠᱤᱱᱟᱹ᱾ ᱦᱮᱸ ᱟᱫᱚ ᱩᱱᱠᱤᱱ ᱫᱚ ᱚᱲᱟᱜ ᱨᱮ ᱛᱚᱞᱠᱤᱱ ᱛᱟᱦᱮᱱᱟ ᱚᱸᱰᱮ ᱜᱮ ᱡᱚᱢᱟᱜ ᱠᱚ ᱮᱢᱟᱜ ᱦᱩᱭᱩᱜᱼᱟ ᱩᱱᱠᱤᱱ ᱫᱚ ᱟᱫᱚ ᱱᱤᱛᱚᱜ ᱫᱚ ᱦᱟᱜ ᱟᱫᱚ ᱟᱲᱟᱜ ᱵᱟᱭ ᱜᱟᱱᱚᱜ ᱠᱟᱱᱟᱭ ᱛᱚ ᱩᱱᱠᱩ ᱫᱚ᱾ ᱦᱮᱸ ᱟᱨ ᱦᱚᱲ ᱦᱚᱸᱠ ᱠᱚᱢ ᱜᱮᱭᱟ ᱱᱤᱛᱚᱜ ᱫᱚ ᱦᱟᱸᱜ ᱪᱮᱫᱟᱜ ᱥᱮ ᱱᱚᱜ-ᱚᱭ ᱦᱩᱲᱩ ᱠᱚᱠᱚ ᱜᱤᱰᱤᱭᱮᱫᱟ ᱦᱟᱸᱜ᱾ ᱦᱮᱸ ᱛᱟᱦᱚᱞᱮ ᱟᱲᱟᱜ ᱞᱮᱠᱷᱟᱱ ᱦᱟᱸᱜ ᱚᱱᱟ ᱥᱤ ᱠᱷᱮᱛᱨᱮ ᱟᱨᱚ ᱠᱚ ᱥᱤ ᱜᱚᱫ ᱠᱟᱜᱼᱟ ᱦᱟᱸᱜ᱾ ᱦᱮᱸ ᱛᱟᱦᱚᱞᱮ ᱫᱚ ᱦᱟᱸᱜ ᱦᱚᱲ ᱫᱚ ᱦᱟᱸᱜ ᱟᱫᱚ ᱵᱮᱥ ᱫᱚ ᱦᱟᱸᱜ ᱵᱟᱠᱚ ᱨᱚᱲᱟᱫᱟ ᱥᱮ᱾
ᱵᱟᱝ ᱵᱟᱝ ᱮᱠᱟᱞ ᱜᱮ ᱵᱟᱠᱷᱟᱨᱮ ᱟᱹᱰᱤ ᱠᱤᱪᱷᱩ ᱟᱵᱟᱫ ᱠᱚ ᱢᱮᱱᱟᱜ ᱛᱟᱠᱚᱣᱟ ᱾ ᱠᱚ ᱠᱚ ᱨᱚᱦᱚᱸ
ᱦᱳᱭ ᱦᱳᱭ ᱦᱳᱭ ᱛᱟᱦᱚᱞᱮ ᱱᱤᱛᱚᱜ ᱫᱚ ᱦᱟᱸᱜ ᱛᱚᱞ ᱢᱮᱱᱟᱜ ᱠᱤᱱᱟᱹ ᱩᱱᱠᱤᱱ ᱦᱚᱸ ᱵᱮᱥ ᱢᱟᱨᱟᱝ ᱢᱟᱨᱟᱝ ᱜᱮᱭᱟᱠᱤᱱ ᱩᱱᱠᱤᱱ ᱦᱚᱸ
ᱦᱩᱸ ᱟᱫᱚ ᱟᱯᱮᱥᱮᱫ ᱫᱚ ᱛᱤᱱᱟᱹᱜ ᱠᱟᱛᱮᱫ ᱜᱚᱱᱚᱝᱼᱟ ᱵᱚᱭᱦᱟ ᱚᱱᱠᱟ ᱥᱩᱠᱨᱤ ᱨᱮᱱᱟᱜ ᱚᱱᱠᱟ ᱵᱩᱥᱟᱹᱜ ᱠᱚᱣᱟ ᱟᱨᱠᱤ ᱟᱞᱮᱞᱮ ᱞᱮ ᱯᱟᱸᱡᱟᱭᱮᱫ ᱠᱚᱣᱟ ᱟᱨᱠᱤ
ᱚ ᱵᱩᱥᱟᱹᱜ ᱠᱚᱫᱚ ᱦᱟᱸᱜ ᱵᱚᱭᱦᱟ ᱤᱭᱟᱹ ᱱᱚᱠᱟ ᱢᱮᱱᱟᱜ ᱠᱚᱣᱟ ᱵᱟᱨ ᱦᱟᱡᱟᱨ ᱠᱷᱚᱱ
ᱟᱪᱪᱷᱟ ᱵᱟᱨ ᱦᱟᱡᱟᱨ ᱠᱷᱚᱱᱟᱜ ᱥᱴᱟᱴᱤᱝ ᱠᱟᱱᱟ ᱵᱟᱝ?
ᱦᱟᱡᱟᱨ ᱠᱷᱚᱱ ᱦᱮᱸ ᱵᱟᱨ ᱦᱟᱡᱟᱨ ᱠᱷᱚᱱ ᱮᱦᱚᱵ ᱮᱛᱚᱦᱚᱵ ᱠᱟᱛᱮᱫ ᱟᱫᱚ ᱦᱚᱸ ᱚᱱᱠᱟ ᱠᱟ ᱯᱮ ᱦᱟᱡᱟᱨᱤᱡ ᱚᱠᱚᱭ ᱟᱫᱚ ᱪᱮᱫ ᱞᱮᱠᱟ ᱵᱷᱟᱵᱽᱛᱮ ᱚᱠᱚᱭ ᱡᱟᱦᱟᱸ ᱚᱠᱚᱭ ᱜᱟᱱᱚᱜ ᱠᱟᱱ ᱛᱟᱭᱟ ᱠᱟᱛᱷᱟ ᱨᱮ ᱪᱮᱫ ᱞᱮᱠᱟ ᱢᱮᱱᱟᱭᱟ᱾ ᱦᱮᱸ ᱵᱟᱨ ᱦᱟᱡᱟᱨ ᱠᱷᱚᱱ ᱞᱟᱛᱟᱨ ᱫᱚ ᱵᱚᱭᱦᱟ ᱠᱟᱛᱷᱟ ᱜᱮ ᱟᱞᱩ ᱞᱟᱹᱭ-ᱟ᱾ ᱛᱚ ᱵᱩᱥᱟᱹᱜ ᱠᱚᱫᱚ᱾ ᱦᱮᱸ ᱟᱫᱚ ᱩᱱᱠᱩ ᱥᱮᱬᱟ ᱥᱮᱬᱟ ᱠᱚ ᱵᱚᱨᱚᱝ ᱵᱟᱨ ᱦᱟᱡᱟᱨ ᱛᱮᱢ ᱧᱟᱢ ᱠᱚᱣᱟ ᱠᱤᱱᱛᱩ ᱵᱩᱥᱟᱹᱜ ᱫᱚ᱾ ᱵᱩᱥᱟᱹᱜ ᱫᱚ ᱵᱟᱠᱚ ᱧᱟᱢᱚᱜ ᱠᱟᱱᱟ ᱵᱟᱨ ᱦᱟᱡᱟᱨ ᱛᱮᱦᱚᱸ ᱵᱩᱡᱽ ᱮᱫᱟ
ᱟᱪᱪᱷᱟ ᱟᱪᱪᱷᱟ ᱟᱪᱪᱷᱟ ᱟᱫᱚ ᱥᱩᱠᱨᱤ ᱠᱚᱦᱚᱸ ᱟᱞᱮ ᱥᱮᱫ ᱦᱚᱸ ᱱᱚ ᱚᱱᱠᱟ ᱜᱮᱠᱚ ᱢᱟᱱᱮ ᱠᱚ ᱫᱚᱦᱚ ᱫᱚᱠᱚ ᱫᱚᱦᱚ ᱟᱠᱟᱫ ᱠᱚᱜᱮᱭᱟ ᱟᱫᱚ ᱫᱚᱢᱮ ᱮᱠᱴᱟ ᱫᱚ ᱚᱱᱠᱟ ᱫᱚ ᱵᱟᱝᱠᱚ ᱧᱮᱞᱚᱜᱚᱜ ᱠᱟᱱᱟ ᱛᱚ ᱟᱫᱚ ᱟᱞᱮ ᱦᱚ ᱢᱚᱱᱮ ᱞᱮ ᱵᱟᱨᱭᱟ ᱜᱟᱱ ᱡᱩᱫᱤ ᱞᱮ ᱧᱟᱢ ᱠᱳᱠᱷᱟᱱ ᱚᱱᱠᱟ ᱟᱨ ᱠᱤ ᱚᱱᱟᱛᱤᱧ ᱠᱩᱞᱤᱭᱮᱫ ᱢᱮᱭᱟ ᱡᱮ ᱪᱮᱫ ᱞᱮᱠᱟ ᱜᱚᱱᱚᱝ ᱠᱚ ᱟᱨᱠᱤ ᱟᱯᱮᱥᱮᱫ ᱚᱱᱛᱮᱱᱟᱜ ᱟᱨᱠᱤ ᱦᱩ
ᱦᱳᱭ ᱦᱳ ᱢᱮᱱᱟᱜ ᱠᱚᱣᱟ ᱟᱫᱚ ᱚᱱᱮ ᱜᱚᱱᱚᱝ ᱦᱚ ᱫᱚᱢᱮ ᱜᱮ ᱚᱱᱮ ᱞᱟᱴᱩ ᱥᱩᱠᱨᱤ ᱞᱮᱠᱟ ᱜᱮ ᱮᱜᱚᱝ ᱞᱟᱴᱩ ᱥᱩᱠᱨᱤ ᱵᱚᱨᱚᱝ ᱵᱟᱨ ᱦᱟᱡᱟᱨ ᱧᱟᱢᱮᱭᱟ ᱵᱟᱝᱦᱚᱢ ᱮ ᱯᱚ ᱦᱩᱭ ᱫᱟᱲᱩᱜᱼᱟ ᱵᱩᱥᱟᱹᱜ ᱟᱜ ᱱᱤᱛᱚᱜ ᱫᱚ ᱱᱚᱛᱮ ᱫᱚ ᱦᱳᱭ ᱫᱚᱢᱮ ᱤᱭᱟᱹ ᱛᱟᱠᱚ ᱪᱟᱹᱦᱤᱫᱟ ᱫᱚᱢᱮ ᱵᱩᱪᱟᱢ ᱵᱩᱡᱷᱟᱹᱜᱼᱟ, ᱟᱫᱚ ᱱᱟᱜ ᱫᱚ ᱫᱚᱢᱮ ᱢᱮᱱᱟᱜ ᱠᱚᱣᱟ ᱟᱫᱚ
ᱦᱮ ᱵᱚᱭᱟᱡ
ᱡᱩᱫᱤᱢ ᱞᱟᱹᱭ ᱠᱷᱟᱱ ᱮ ᱟᱫᱚ ᱟᱫᱚ ᱡᱩᱫᱤᱢ ᱵᱟᱠᱷᱟᱱ ᱦᱟᱛᱣᱟ ᱛᱟᱦᱚᱞᱮ ᱧᱮᱞ ᱜᱚ ᱦᱤᱡᱩᱜ ᱯᱮ ᱵᱚᱡ ᱟᱞᱮᱥᱮᱱ ᱦᱮᱸ
ᱟᱪᱪᱷᱟ ᱪᱟᱞᱟᱜ ᱟᱞᱮ ᱟᱯᱮᱥᱮᱱ ᱜᱮ ᱠᱟᱹᱡ ᱞᱮ ᱧᱮᱞ ᱟᱹᱜᱩ ᱠᱚᱣᱟ ᱪᱮᱫ ᱞᱮᱠᱟᱱ ᱠᱚ ᱟᱨᱠᱤ ᱢᱮᱱᱟᱜ ᱠᱚᱣᱟ ᱟᱨᱠᱤ᱾ ᱛᱟᱦᱚᱞᱮ ᱵᱚᱭᱦᱟ ᱛᱟᱦᱚᱞᱮ ᱱᱤᱛᱚᱜ ᱫᱚ ᱛᱟᱦᱚᱞᱮ ᱚᱱᱠᱟ ᱡᱟᱦᱟᱱᱟᱜ ᱚᱱᱠᱟᱱᱟᱜ ᱠᱚ ᱨᱚᱦᱚᱭ ᱵᱟᱲᱟ ᱠᱚ ᱡᱟᱦᱟᱱᱟᱜ ᱚᱱᱠᱟ ᱥᱚᱵᱡᱤ ᱪᱚᱵᱡᱤ ᱠᱚ ᱚᱱᱠᱟᱢ ᱨᱚᱦᱚᱭ ᱟᱠᱟᱫᱼᱟ ᱥᱮ ᱵᱟᱝ ᱵᱚᱭᱦᱟ᱾
ᱦᱟ ᱵᱚᱭᱦᱟ ᱦᱟᱸᱜ ᱟᱹᱣᱨᱤ ᱛᱚᱵᱮ ᱨᱚᱦᱚᱭ ᱦᱩᱭᱩᱜ ᱦᱟᱜ ᱵᱟᱨᱯᱮ ᱫᱤᱱ ᱯᱚᱨᱮᱜᱮ ᱦᱟᱸᱜ ᱠᱚᱸᱰᱷᱟ ᱞᱟᱹᱭ ᱦᱩᱭᱩᱜ ᱠᱟᱱᱟ ᱫᱚᱦᱚᱭ ᱦᱮ
ᱟᱪᱪᱷᱟ ᱟᱪᱪᱷᱟ ᱟᱪᱪᱷᱟ ᱵᱟᱹᱛᱟᱲᱤ ᱪᱮᱫᱠᱟ ᱧᱮᱞᱚᱜ ᱠᱟᱱᱟ ᱵᱟᱹᱛᱟᱲᱤ ᱠᱳ
ᱛᱟᱯᱚ ᱦᱟᱸᱜ ᱞᱟᱹᱭ ᱦᱩᱭᱩᱜ ᱠᱟᱱᱟ ᱡᱚᱰᱟ ᱠᱚ ᱦᱳᱭ ᱡᱚᱱᱰᱨᱟ ᱮᱨ ᱦᱩᱭᱩᱜᱼᱟ ᱠᱚᱰᱷᱟ ᱨᱚᱦᱚᱭ ᱦᱩᱭᱩᱜᱼᱟ ᱟᱨ ᱵᱷᱤᱲᱤ ᱠᱚ ᱢᱮᱱᱟᱜ ᱠᱟᱫᱟ ᱦᱟᱸᱜ ᱦᱮ ᱜᱷᱟᱝᱜᱨᱟ ᱠᱚ ᱨᱚᱦᱚᱭ ᱦᱩᱭᱩᱜᱼᱟ ᱦᱩ ᱛᱟᱦᱞᱮ ᱵᱚᱭᱦᱟ ᱟᱯᱮ ᱥᱮᱱ ᱫᱚ ᱪᱮᱫ ᱞᱮᱠᱟ ᱚᱱᱠᱟ
ᱟᱞᱮᱥᱮᱱ ᱫᱚ ᱚᱱᱠᱟ ᱫᱚ ᱱᱤᱛᱚᱜ ᱫᱚ ᱥᱚᱵᱽᱡᱤ ᱠᱚᱫᱚ ᱚᱱᱠᱟ ᱫᱚ ᱚᱱᱠᱟ ᱵᱤᱞᱟᱹᱛᱤ ᱠᱟᱹᱡ ᱢᱮᱱᱟᱜ ᱜᱮᱭᱟ ᱨᱚᱦᱚᱭ ᱦᱩᱭ ᱞᱮᱱᱟ ᱟᱹᱰᱤ ᱢᱟᱲᱟᱝ ᱧᱚᱜ ᱨᱮᱜᱮ ᱵᱤᱞᱟᱹᱛᱤ ᱠᱚ ᱠᱟᱹᱡ ᱢᱮᱱᱟᱜ ᱜᱮᱭᱟ ᱚᱱᱟ ᱠᱚᱦᱚ ᱟᱫᱚ ᱟᱫᱚ ᱜᱚᱫ ᱢᱟᱱᱮ ᱪᱟᱵᱟ ᱦᱤᱡᱩᱜ ᱠᱟᱱᱟ ᱜᱚᱫ ᱪᱟᱵᱟ ᱦᱤᱡᱩᱜ ᱠᱟᱱᱟ ᱟᱫᱚ ᱟᱫᱚ ᱚᱱᱟᱜᱮ ᱱᱤᱛᱚᱜ ᱫᱚ ᱵᱤᱞᱟᱹᱛᱤ ᱜᱮ ᱥᱟᱨᱮᱡ ᱟᱠᱟᱱᱟ ᱠᱟᱱᱟ ᱟᱨᱚ ᱨᱚᱦᱚᱭ ᱵᱟᱲᱟ ᱦᱩᱭ ᱞᱮᱱᱟ ᱚᱱᱠᱟ ᱫᱚ ᱮ ᱤᱭᱟᱹ ᱠᱚ ᱵᱮᱸᱜᱟᱲ ᱠᱚ ᱵᱷᱤᱱᱰᱤ ᱠᱚ ᱚᱱᱟ ᱠᱚᱫᱚ ᱪᱟᱵᱟ ᱦᱮᱡ ᱟᱠᱟᱱᱟ ᱟᱫᱚ ᱵᱤᱞᱟᱹᱛᱤ ᱠᱤᱪᱷᱩ ᱠᱟᱹᱡ ᱜᱟᱱ ᱢᱮᱱᱟᱜᱼᱟ ᱟᱫᱚ ᱚᱱᱟ ᱤᱭᱟ ᱦᱟᱴ ᱥᱮᱫ ᱤᱫᱤᱱ ᱦᱩᱭᱩᱜ ᱞᱟᱹᱜᱤᱫ ᱜᱚᱫ ᱠᱟᱛᱮᱜ ᱛᱟᱨᱟᱥᱤᱧ ᱵᱮᱲᱟ
ᱦᱳ ᱯᱮᱥᱮᱱ ᱚᱱᱛᱮ ᱫᱚ ᱪᱮᱫ ᱞᱮᱠᱟ ᱜᱚᱱᱚᱝ ᱠᱚ ᱮᱢᱚᱜ ᱠᱟᱱᱟ ᱦᱳᱭ ᱦᱮ ᱞᱟᱹᱭ ᱫᱟᱹᱧ ᱟᱯᱮ ᱥᱮᱱ ᱫᱚ ᱪᱮᱫ ᱞᱮᱠᱟ ᱵᱤᱞᱟᱹᱛᱤ ᱨᱮᱱᱟᱜ ᱜᱚᱱᱚᱝ ᱫᱚ ᱪᱮᱫ ᱞᱮᱠᱟ ᱱᱤᱛᱚᱜ ᱫᱚ
ᱵᱤᱞᱟᱹᱛᱤ ᱫᱚ ᱟᱞᱮ ᱥᱮᱫ ᱫᱚ ᱱᱤᱛᱚᱜ ᱫᱚ ᱱᱚᱝᱠᱟ ᱫᱚ ᱜᱚᱱᱚᱝ ᱫᱚ ᱡᱩᱫᱤ ᱟᱢ ᱯᱟᱹᱭᱠᱟᱹᱨ ᱫᱟᱢ ᱛᱮᱢ ᱟᱹᱷᱨᱤᱧᱟ ᱢᱟᱱᱮ ᱯᱟᱭ ᱵᱚᱞᱛᱮ ᱟᱢ ᱡᱩᱫᱤ ᱦᱟᱴ ᱨᱮᱜᱮ ᱤᱫᱤ ᱠᱟᱛᱮᱜ ᱜᱮᱢ ᱟᱹᱠᱷᱤᱧᱟ ᱚᱱᱠᱟ ᱱᱤᱛᱚᱜ ᱫᱚ ᱪᱟᱞᱟᱜ ᱠᱟᱱᱟ ᱜᱮᱞ ᱢᱚᱬᱮ ᱚᱱᱠᱟ ᱠᱟᱛᱮᱫ ᱠᱩ ᱪᱟᱞᱟᱜ ᱠᱟᱱᱟ ᱜᱮᱞ ᱢᱚᱬᱮ ᱚᱱᱠᱟ ᱠᱟᱛᱮᱜ ᱪᱟᱞᱟᱜ ᱠᱟᱱᱟ
ᱟᱪᱪᱷᱟ ᱟᱪᱪᱷᱟ
ᱢᱟᱱᱮ ᱢᱤᱫ ᱮ ᱢᱟᱱᱮ ᱢᱤᱫ ᱠᱤᱞᱳ ᱨᱮ ᱜᱮᱞ ᱢᱚᱬᱮ ᱚᱱᱠᱟ ᱪᱟᱞᱟᱜ ᱠᱟᱱᱟ ᱟᱨᱠᱤ
ᱟᱪᱪᱷᱟ ᱛᱟᱦᱚᱞᱮ ᱵᱚᱭᱦᱟ ᱟᱯᱮᱥᱮᱫ ᱠᱷᱚᱱᱜᱮ ᱟᱹᱜᱩᱭ ᱦᱩᱭᱩᱜᱼᱟ ᱥᱮ ᱪᱮᱫ ᱵᱚᱭᱦᱟ ᱟᱞᱮᱥᱱ ᱢᱟ ᱟᱹᱰᱤ ᱥᱩᱛᱟᱹᱝ ᱜᱚᱱᱚᱝ ᱱᱤᱛᱳᱜ
ᱟᱫᱚ ᱱᱚᱛᱮ ᱫᱚ ᱟᱞᱮᱥᱮᱫ ᱫᱚ ᱟᱯᱮᱥᱮᱫ ᱫᱚ ᱟᱹᱰᱤ ᱦᱮ ᱢᱟ ᱞᱟᱹᱭ ᱢᱮ
ᱦᱳᱭ ᱦᱳᱭ ᱟᱞᱮᱥᱮᱱ ᱫᱚ ᱵᱤᱞᱟᱹᱛᱤ ᱫᱚ ᱱᱤᱛᱚᱜ ᱫᱚ ᱵᱟᱹᱱᱩᱜ ᱠᱟᱫᱟ ᱟᱞᱮᱥᱮᱱ ᱫᱚ ᱚᱱᱠᱟ ᱢᱤᱫ ᱠᱤᱞᱳ ᱨᱮ ᱥᱟᱭ ᱴᱟᱠᱟ ᱠᱚ ᱦᱟᱛᱟᱣ ᱫᱟ ᱜᱚᱱᱚᱢ
ᱚ ᱟᱪᱷᱟ ᱟᱪᱷᱟ ᱪᱷᱟ ᱪᱷᱟ ᱪᱷᱟ ᱪᱷᱟ ᱚᱱᱠᱟᱱ ᱚᱱᱠᱟᱱ ᱤᱭᱟᱹ ᱠᱟᱱᱟ ᱯᱷᱤᱨ ᱟᱨ ᱟᱞᱮ ᱥᱮᱱ ᱫᱚ ᱱᱤᱛᱚᱜ ᱫᱚ ᱢᱟᱱᱮ ᱮ ᱮ ᱵᱚᱭᱦᱟᱧ ᱞᱟᱹᱭᱟᱢ ᱠᱟᱱᱟ ᱢᱟᱱᱮ ᱟᱞᱮ ᱥᱮᱱ ᱫᱚ ᱟᱹᱰᱤ ᱟᱭᱢᱟ ᱜᱮᱠᱚ ᱚ ᱨᱚᱦᱚᱭᱠᱟ ᱛᱚ ᱟᱫᱚ ᱟᱹᱰᱤ ᱡᱟᱹᱥᱛᱤ ᱦᱚᱲ ᱜᱮᱠᱚ ᱨᱚᱦᱚᱭ ᱟᱠᱟᱜᱼᱟ ᱟᱫᱚ ᱵᱤᱞᱟᱹᱛᱤ ᱫᱚᱠᱚ ᱯᱩᱨᱟᱹ ᱠᱚ ᱟᱱᱴᱟᱜ ᱠᱟᱱᱟ ᱡᱚᱛᱚ ᱦᱚᱲ ᱜᱮ᱾ ᱛᱟᱦᱚᱞᱮ ᱟᱫᱚ ᱢᱟᱱᱮ ᱚᱠᱚᱭ ᱛᱤᱱᱟᱹᱜ ᱮ ᱦᱟᱛᱟᱣᱟ ᱩᱱᱟᱹᱜ ᱟᱨ ᱯᱩᱨᱟᱹ ᱜᱚᱴᱟ ᱚᱲᱟᱜ ᱜᱮ ᱚᱱᱠᱟ ᱠᱚ ᱪᱟᱥ ᱢᱟᱱᱮ ᱯᱨᱟᱭ ᱚᱲᱟᱜ ᱜᱮᱠᱚ ᱪᱟᱥ ᱟᱠᱟᱫᱟ ᱟᱨᱠᱤ᱾ ᱟᱫᱚ ᱚᱱᱟᱛᱮ ᱠᱟᱹᱡ ᱦᱟᱴ ᱨᱮᱱᱟᱜ ᱟᱞᱮ ᱡᱟᱦᱟᱸ ᱥᱩᱨ ᱦᱟᱴ ᱠᱟᱱ ᱛᱟᱞᱮᱭᱟ ᱚᱸᱰᱮᱜᱮ ᱡᱚᱛᱚ ᱦᱚᱲ ᱠᱚ ᱤᱫᱤᱭᱟ᱾ ᱟᱨ ᱜᱚᱱᱚᱝ ᱠᱚᱦᱚᱸ ᱵᱷᱟᱜᱤ ᱜᱮ ᱚᱱᱠᱟᱜ ᱜᱮ ᱚᱱᱮ ᱚᱱᱠᱟ ᱟᱨᱠᱤᱧ ᱞᱟᱹᱭᱟᱫ ᱢᱮ ᱚᱱᱮ ᱩᱱᱟᱹᱜ ᱫᱚ ᱵᱟᱝ
ᱦᱮᱸ ᱛᱚ ᱵᱚᱭᱦᱟᱸ ᱢᱟ ᱛᱟᱦᱚᱞᱮ ᱱᱤᱭᱟᱹ ᱜᱷᱟᱹᱲᱤᱡ ᱫᱚ ᱱᱤᱡ ᱜᱮᱞᱟᱝ ᱨᱚᱚᱲᱟ ᱟᱨᱦᱟᱜ ᱚᱱᱠᱟ ᱜᱮᱞᱟᱝ ᱨᱚᱚᱲᱟ ᱦᱟᱜ᱾ ᱤᱧ ᱦᱟᱸᱜ ᱠᱟᱹᱴᱤᱡ ᱠᱷᱚᱵᱚᱨ ᱠᱚᱧ ᱦᱟᱛᱟᱣᱟ ᱦᱟᱸᱜ ᱦᱮᱸ ᱟᱥᱮᱱ ᱪᱟᱞ ᱞᱟᱹᱜᱤᱫ ᱛᱮ ᱦᱳᱭ ᱦᱳᱭ᱾ ᱴᱷᱤᱠᱟᱹᱱ ᱜᱮᱭᱟ ᱛᱟᱦᱞᱮ ᱵᱚᱭᱦᱟ ᱢᱟ ᱦᱮᱸ ᱱᱤᱝᱠᱟᱹ ᱜᱮᱞᱟᱝ ᱨᱚᱲᱟ ᱱᱤᱛᱚᱜ ᱫᱚ ᱦᱮᱸ ᱦᱳᱭ ᱦᱳᱭ᱾ ᱦᱮᱸ ᱫᱚᱦᱚᱭᱮᱫᱟᱹᱧ ᱛᱟᱦᱚᱞᱮ?
ᱴᱷᱤᱠ ᱜᱮᱭᱟ ᱢᱟ ᱡᱚᱦᱟᱨ ᱜᱮ ᱦᱮᱸ ᱦᱮᱸ ᱡᱚᱦᱟᱨᱜ ᱜᱮ᱾